ᱦᱮᱞᱳ ᱦᱳᱭ ᱜᱚᱢᱠᱮ ᱡᱚᱦᱟᱨ ᱜᱮ
ᱜᱚᱝᱠᱮ ᱡᱚᱦᱟᱨ ᱜᱮ ᱡᱚᱦᱟᱨ ᱜᱮ ᱟᱨ ᱪᱮᱫ ᱞᱮᱠᱟ ᱟᱹᱵᱤᱱ ᱪᱮᱫ ᱵᱤᱱ ᱪᱤᱠᱟᱹᱭᱮᱫᱟ?
ᱪᱮᱫ ᱜᱮ ᱵᱟᱝ ᱱᱚ-ᱚᱭ ᱫᱩᱲᱩᱵ ᱦᱳᱭ ᱠᱟᱱᱟ
ᱫᱩᱲᱩᱵ ᱟᱠᱟᱱᱟ ᱡᱚᱢ ᱧᱩ ᱠᱚ ᱦᱳᱭᱮᱱᱟ
ᱦᱮᱸ ᱡᱚᱢ ᱧᱩ ᱠᱚᱫᱚ ᱦᱚᱭ ᱟᱠᱟᱱᱟ।
ᱟ ᱵᱟᱥ ᱵᱟᱥ ᱪᱮᱫᱠᱚ ᱛᱟᱞᱦᱮ ᱦᱩᱭᱱᱟ ᱛᱮᱦᱮᱧ- ᱫᱚ?
ᱡᱚᱢ ᱱᱚᱜᱼᱚᱭ ᱫᱟᱠᱟ ᱡᱚᱢ ᱠᱟᱛᱮᱜ ᱱᱚᱼᱚᱭ ᱫᱩᱲᱩᱵ ᱦᱳᱭ ᱟᱠᱟᱱᱟ
ᱟᱪᱪᱷᱟ ᱟᱪᱪᱷᱟ
ᱟᱢ ᱫᱚ ᱪᱮᱫ ᱮᱢ ᱪᱤᱠᱟᱹᱭᱮᱫᱼᱟ?
ᱟᱹᱞᱤᱧ ᱫᱚ ᱱᱚᱜ-ᱚᱭ ᱜᱤᱛᱤᱡ ᱵᱟᱲᱟ ᱦᱳᱭ ᱟᱠᱟᱱᱟ ᱡᱚᱢ ᱢᱟᱛᱚ ᱮᱱᱟᱝ ᱨᱮ ᱦᱳᱭ ᱠᱟᱱᱟ ᱤᱱᱠᱟᱹ ᱵᱟᱨᱚᱴᱟ ᱥᱮᱱ
ᱟᱪᱪᱷᱟ ᱛᱟᱦᱚᱞᱮ ᱛᱩᱯᱩ ᱠᱚᱫᱚ ᱦᱩᱭ ᱠᱟᱱᱟ ᱥᱮ ᱵᱟᱝ?
ᱦᱮᱸ ᱦᱮᱸ ᱛᱩᱯᱩ ᱫᱚ ᱦᱩᱭ ᱟᱠᱟᱱᱟ ᱵᱚᱞᱮ ᱮᱠᱫᱚᱢ ᱛᱩᱯᱩ ᱠᱟᱛᱮ ᱛᱮ ᱟᱹᱞᱤᱧ ᱥᱮᱛᱟᱜ ᱨᱮᱼᱼ ᱮ ᱵᱮᱨᱮᱫ ᱠᱟᱛᱮᱫ ᱜᱮ ᱟᱹᱞᱤᱧ ᱫᱚ ᱛᱩᱯᱩᱱᱟᱞᱤᱧ ᱵᱮ ᱵᱟᱠᱷᱟᱡ ᱫᱚ ᱢᱟᱱᱮ ᱵᱮᱥ ᱵᱟᱹᱞᱤᱧ ᱵᱩᱡᱷᱟᱹᱣᱟ
ᱦᱳᱭ ᱦᱳᱭ
ᱟᱨ ᱨᱟᱱᱤᱝ ᱠᱚ ᱠᱟᱹᱴᱤᱡ ᱪᱟᱞᱟᱣ ᱦᱩᱭᱩᱜ ᱦᱩᱭᱩᱜ ᱠᱟᱱᱟ ᱛᱚ ᱵᱚᱭᱦᱟ ᱢᱟᱱᱮ ᱨᱟᱱᱤᱝ ᱠᱚ ᱪᱟᱞᱟᱣ ᱦᱮᱡ ᱠᱟᱛᱮᱜ ᱛᱩᱯᱩ ᱦᱩᱭᱩᱜ ᱠᱟᱱᱟ ᱠᱟᱹᱴᱤᱡ ᱵᱮᱥ ᱜᱮ ᱵᱩᱡᱷᱟᱹᱜ ᱠᱟᱱᱟ ᱟᱨ ᱟᱹᱵᱤᱱ ᱪᱮᱫ ᱵᱤᱱ ᱪᱤᱠᱟᱹᱭᱮᱫ-ᱟ ᱵᱮᱱ
ᱪᱮᱫ ᱜᱮ ᱵᱟᱝ ᱱᱚ-ᱚᱭ ᱫᱩᱨᱩᱵ ᱦᱩᱭ ᱠᱟᱱᱟ
ᱟᱪᱪᱷᱟ ᱟᱪᱪᱷᱟ ᱟᱨ ᱟᱨ ᱛᱟᱦᱚᱞᱮ ᱟᱹᱵᱤᱱ ᱟᱹᱵᱤᱱ ᱥᱮᱫᱟᱜ ᱟᱹᱵᱤᱱ ᱥᱮᱫᱟᱜ ᱠᱷᱚᱵᱚᱨ ᱠᱚ ᱠᱟᱹᱴᱤᱡ ᱞᱟᱹᱭ ᱧᱚᱜᱽ ᱵᱤᱱ ᱵᱚᱭᱦᱟ
ᱟᱞᱮᱥᱮᱱ ᱫᱚ ᱚᱝᱠᱟ ᱫᱚ
ᱟᱯᱮ ᱥᱮᱱ ᱜᱮ ᱚᱝᱠᱟᱱᱟᱜ ᱫᱟᱬᱟᱱ ᱡᱟᱭᱜᱟ ᱠᱚ ᱪᱮᱫ ᱠᱚ ᱢᱮᱱᱟ ᱫᱟᱬᱟᱱ ᱡᱟᱭᱜᱟ ᱵᱚᱞᱛᱮ ᱟᱹᱰᱤ ᱠᱤᱪᱷᱩᱜᱮ ᱢᱮᱱᱟᱜ-ᱟ ᱡᱮ ᱟᱪᱪᱷᱟ ᱟᱹᱞᱤᱧ ᱱᱚᱛᱮ ᱱᱚᱰᱮᱱᱟᱜ ᱞᱤᱧ ᱞᱟᱹᱭ ᱟᱹᱵᱤᱱᱟ ᱥᱮ ᱚᱠᱟᱨᱮᱱᱟᱜ
ᱦᱳᱭ ᱦᱳᱭ
ᱟᱹᱞᱤᱧ ᱡᱩᱫᱤ ᱞᱟᱹᱭᱟᱵᱤᱱᱟᱞᱤᱧ ᱱᱚᱰᱮ ᱟᱹᱞᱤᱧ ᱡᱟᱦᱟᱸ ᱨᱮᱞᱤᱧ ᱛᱟᱦᱮᱱᱟ ᱱᱚᱰᱮ ᱫᱚ ᱮᱸ ᱡᱩᱫᱤ ᱞᱟᱹᱭᱟᱵᱤᱱᱟᱞᱤᱧ ᱥᱤᱢᱲᱤ ᱱᱮᱥᱱᱮᱞ ᱯᱟᱨᱠ ᱢᱮᱱᱟᱜᱼᱟ
ᱦᱩᱸ
ᱢᱚᱱᱮ ᱦᱚᱭ ᱟᱹᱵᱤᱱ ᱟᱸᱡᱚᱢ ᱵᱟᱲᱟ ᱠᱟᱫᱟ ᱵᱤᱱ ᱯᱟᱞᱮ ᱱᱚᱣᱟ ᱫᱚ ᱤᱭᱩᱱᱤᱥᱠᱳ ᱨᱮᱱᱟᱜ ᱵᱟᱭᱳᱥᱯᱷᱮᱨ ᱨᱤᱡᱟᱨᱵᱷ ᱡᱟᱦᱟᱸ ᱠᱚ ᱞᱟᱹᱭᱟ
ᱦᱳᱭ
ᱚᱱᱟ ᱚᱱᱟᱨᱮ ᱞᱮᱠᱷᱟᱜᱼᱟ ᱱᱚᱸᱰᱮ ᱱᱚᱸᱰᱮ ᱥᱩᱨ ᱜᱮᱭᱟ ᱟᱞᱤᱧ ᱠᱷᱚᱱ ᱱᱚᱰᱮ ᱠᱚᱢ ᱥᱮ ᱠᱚᱢ ᱥᱟᱴ ᱥᱳᱛᱳᱚᱨ ᱠᱤᱞᱳᱢᱤᱴᱟᱨ ᱦᱩᱭᱩᱜᱼᱟ
ᱟᱪᱪᱷᱟ ᱢᱟᱱᱮ ᱵᱤᱥᱤ ᱫᱚ ᱵᱟᱝ ᱥᱟᱺᱜᱤᱧᱟ
ᱦᱮᱸ ᱦᱮᱸ ᱮᱠᱫᱚᱢ ᱮᱠᱫᱚᱢ ᱟᱨ ᱟᱨ ᱵᱚᱞᱛᱮ ᱜᱮ ᱚᱣᱟᱴᱟᱨᱯᱷᱚᱞ ᱢᱮᱱᱟᱜᱼᱟ ᱵᱚᱨᱮ ᱯᱟᱱᱤ ᱣᱟᱴᱟᱨᱯᱷᱚᱞ ᱛᱟᱯᱚᱨ ᱩᱥ ᱠᱤ ᱚᱳᱣᱟᱴᱟᱨ ᱯᱷᱚᱞ ᱢᱮᱱᱟᱜᱼᱟ ᱤᱱᱟᱹ ᱥᱤᱢᱲᱤ ᱯᱟᱨᱠ ᱵᱷᱤᱛᱤᱨ ᱨᱮᱜᱮ ᱢᱮᱱᱟᱜᱼᱟ ᱟᱨᱠᱤ
ᱚ ᱛᱟᱦᱚᱞᱮ ᱚᱱᱟ ᱮᱴᱟᱜ ᱫᱚ ᱡᱟᱭᱜᱟ ᱴᱟᱜ ᱫᱚ ᱟᱹᱰᱤ ᱢᱟᱨᱟᱝ ᱜᱮᱭᱟ
ᱥᱟᱱᱛᱟᱲ ᱠᱚᱴᱮᱡᱽ ᱢᱮᱱᱟᱜᱼᱟ ᱪᱮᱫ ᱵᱮᱱ ᱞᱟᱹᱭ ᱠᱮᱟ
ᱦᱳᱭ ᱦᱳᱭ ᱞᱟᱹᱭᱟᱜ ᱞᱤᱧ ᱛᱟᱦᱚᱞᱮ ᱚᱱᱟ ᱡᱟᱭᱜᱟᱴᱟᱜ ᱫᱚ ᱢᱟᱨᱟᱝ ᱜᱮ ᱟᱹᱰᱤ ᱢᱟᱨᱟᱝ ᱛᱮ ᱢᱮᱱᱟᱜᱼᱟ
ᱦᱮᱸ ᱟᱹᱰᱤ ᱢᱟᱨᱟᱝ ᱟᱹᱰᱤ ᱢᱟᱨᱟᱝ ᱢᱮᱱᱟᱜᱼᱟ ᱵᱚᱭᱦᱟ ᱟᱹᱵᱤᱱ ᱢᱤᱫ ᱫᱤᱱ ᱫᱟᱟᱲᱟ ᱛᱮᱫᱚ ᱚᱸᱰᱮ ᱫᱚ ᱵᱟᱵᱤᱱ ᱪᱟᱵᱟ ᱫᱟᱲᱮᱭᱟᱜᱼᱟ ᱟᱵᱤᱱ ᱡᱩᱫᱤ ᱡᱟᱦᱟᱸ ᱛᱤᱥ ᱡᱟᱦᱟᱸ ᱛᱤᱥ
ᱦᱳᱭ ᱦᱳᱭ
ᱯᱟᱨᱠ ᱥᱤᱢᱲᱤ ᱯᱟᱨᱠ ᱱᱮᱥᱱᱮᱞ ᱯᱟᱨᱠ ᱡᱩᱫᱤ ᱫᱟᱬᱟ ᱥᱟᱱᱟ ᱵᱤᱱᱟ ᱟᱹᱵᱤᱱ ᱦᱮᱸ ᱮᱠᱫᱚᱢ ᱮᱠᱫᱚᱢ ᱟᱹᱵᱤᱱ ᱦᱤᱡᱩᱜ ᱟᱵᱤᱱ ᱟᱞᱤᱧ ᱱᱚᱰᱮ ᱮᱠᱫᱚᱢ ᱠᱚᱱᱴᱟᱠᱴ ᱵᱮᱱ ᱫᱚᱦᱚ ᱠᱟᱜᱼᱟ ᱟᱹᱞᱤᱧ ᱥᱟᱛᱮᱜ ᱤᱧ ᱟᱹᱵᱤᱱ ᱮᱠᱫᱚᱢ ᱯᱩᱨᱟᱹ ᱵᱮᱥ ᱥᱺᱦᱤᱡ ᱜᱮ ᱟᱹᱵᱤᱱ ᱱᱚᱰᱮ ᱵᱤᱱ ᱫᱟᱟᱲᱟᱱᱟ ᱟᱨ ᱱᱚᱰᱮ ᱧᱮᱞ ᱧᱮᱞ ᱠᱚᱣᱟᱵᱤᱱ ᱪᱮᱫ ᱢᱮᱱᱟᱜᱼᱟ ᱪᱮᱫ ᱫᱚ ᱵᱟᱝ ᱟᱹᱰᱤ ᱠᱤᱪᱷᱩ ᱟᱹᱰᱤ ᱩᱛᱟᱹᱨ ᱢᱤᱫ ᱫᱤᱱ ᱛᱮᱫᱚ ᱫᱟᱬᱟ ᱠᱚᱫᱚ ᱵᱟᱹᱵᱤᱱ ᱪᱟᱵᱟᱣ ᱫᱟᱲᱮᱭᱟᱜᱼᱟ ᱱᱚᱸᱰᱮ ᱫᱚ ᱟᱨᱦᱚᱸ ᱚᱸᱰᱮ ᱚᱣᱟᱴᱟᱨ ᱯᱷᱚᱞ ᱢᱮᱱᱟᱜᱼᱟ ᱵᱟᱨᱭᱟ ᱩᱥᱠᱤ ᱣᱟᱴᱟᱨ ᱯᱷᱚᱞ ᱟᱨ ᱵᱚᱨᱦᱮ ᱯᱟᱱᱤ ᱳᱣᱟᱴᱟᱨ ᱯᱷᱚᱞ ᱾
ᱦᱮᱸ ᱦᱮᱸ
ᱯᱮᱭᱟ ᱢᱮᱱᱟᱜᱼᱟ ᱟᱨ ᱢᱤᱫᱴᱤᱡ ᱫᱚ ᱵᱟᱹᱧ ᱩᱭᱦᱟᱹᱨ ᱮᱫᱟ ᱾
ᱦᱳᱭ ᱾
ᱵᱟᱨᱭᱟ ᱜᱮ ᱤᱧ ᱫᱩᱧ ᱪᱟᱞᱟᱣ ᱠᱟᱱᱟ ᱾
ᱟᱪᱪᱷᱟ ᱾
ᱛᱟᱯᱚᱨᱮ ᱥᱟᱱᱛᱟᱞᱤ ᱠᱚᱴᱮᱡᱽ ᱢᱮᱱᱟᱜᱼᱟ ᱛᱟᱯᱚᱨᱮ ᱟᱨᱦᱚᱸ ᱟᱹᱰᱤ ᱩᱛᱟᱹᱨ ᱚᱸᱰᱮ ᱡᱤᱵᱽᱼᱡᱤᱭᱟᱹᱞᱤ ᱠᱚ ᱧᱮᱞ ᱧᱟᱢᱚᱜ ᱠᱚ ᱪᱮᱬᱮ ᱠᱚ ᱟᱹᱰᱤ ᱟᱹᱰᱤ ᱟᱹᱰᱤ ᱱᱟᱣᱟ ᱱᱟᱣᱟ ᱪᱮᱬᱮ ᱠᱚ, ᱪᱮᱫ ᱵᱤᱱ ᱞᱟᱹᱭ ᱠᱮᱫᱼᱟ?
ᱞᱟᱹᱭᱮ ᱟᱹᱞᱤᱧ ᱚᱸᱰᱮ ᱫᱚ ᱪᱮᱞᱮ ᱠᱚ ᱡᱤᱭᱟᱹᱞᱤ ᱠᱚ ᱫᱚᱦᱚ ᱟᱠᱟᱫ ᱠᱚᱣᱟ?
ᱚᱸᱰᱮ ᱫᱚ ᱫᱚᱦᱚ ᱵᱚᱞᱛᱮ ᱵᱚᱞᱛᱮ ᱜᱮ ᱤᱱᱟᱹ ᱟᱨ ᱛᱟᱹᱨᱩᱵ ᱠᱚ ᱢᱮᱱᱟᱜ ᱠᱚᱣᱟ ᱾ ᱪᱮᱴᱨᱟ ᱠᱚ ᱢᱮᱱᱟᱜ ᱠᱚᱣᱟ ᱦᱟᱹᱲᱩ ᱠᱚ ᱢᱮᱱᱟᱜ ᱠᱚᱣᱟ ᱾
ᱮᱠᱫᱚᱢ ᱮᱠᱫᱚᱢ ᱾
ᱦᱚᱨᱤᱱ ᱢᱮᱱᱟᱜ ᱠᱚᱣᱟ,
ᱮᱠᱫᱚᱢ
ᱟᱸ ᱟᱨᱦᱚᱸ ᱪᱮᱬᱮ ᱠᱚ ᱢᱮᱱᱟᱜ ᱠᱚᱣᱟ ᱾ ᱟᱹᱰᱤ ᱱᱟᱣᱟ ᱱᱟᱣᱟ ᱪᱮᱬᱮᱸ ᱠᱚ ᱢᱮᱱᱟᱜ ᱠᱚᱣᱟ ᱱᱚᱸᱰᱮ ᱾ ᱵᱚᱪᱷᱚᱨ ᱵᱟᱨ ᱵᱚᱪᱷᱚᱨ ᱯᱚᱨᱮ ᱚᱱᱠᱟ ᱠᱚ ᱩᱱᱠᱩ ᱚᱱᱟ ᱪᱮᱬᱮᱸ ᱠᱚᱠᱚ ᱦᱤᱡᱩᱜ ᱟᱠᱚ, ᱛᱟᱦᱮᱱ ᱟᱠᱚ ᱛᱟᱨᱯᱚᱨᱮ ᱟᱨᱚ ᱨᱩᱣᱟᱹᱲ ᱟᱠᱚ ᱮᱴᱟᱜ ᱦᱮᱸ ᱡᱚᱛᱚ ᱞᱮᱠᱟᱱ ᱡᱤᱭᱟᱹᱞᱤ ᱜᱮ ᱵᱚᱭᱦᱟ ᱾
ᱦᱩᱸ ᱦᱩᱸ
ᱛᱚ ᱟᱨᱦᱚᱸ ᱫᱟᱬᱟ ᱡᱟᱭᱜᱟ ᱢᱮᱱᱟᱜᱼᱟ ᱾ ᱟᱨ ᱡᱚᱨᱚᱱᱫᱟ ᱢᱮᱱᱟᱜᱼᱟ ᱵᱚᱭᱦᱟ ᱡᱚᱨᱚᱱᱫᱟ ᱚᱣᱟ ᱚᱣᱟᱴᱟᱨ ᱯᱷᱚᱞ ᱡᱚᱨᱚᱱᱛᱟ ᱡᱟᱦᱟᱸ ᱚᱸᱰᱮ ᱡᱷᱚᱨᱱᱟ ᱧᱮᱞᱚᱜ ᱡᱷᱚᱨᱱᱟ ᱟᱨᱠᱤ ᱧᱩᱨᱩᱜᱼᱟ ᱫᱟᱜ ᱾
ᱦᱩᱸ
ᱚᱱᱟ ᱡᱟᱭᱜᱟᱴᱟᱜ ᱢᱮᱱᱟᱜᱼᱟ ᱾ ᱟᱨ ᱛᱟᱯᱚᱨᱮ ᱟᱨᱦᱚᱸ ᱢᱮᱱᱟᱜᱼᱟ ᱵᱚᱭᱦᱟ ᱫᱮᱵᱽᱠᱩᱱᱰ ᱚᱣᱟᱴᱟᱨ ᱯᱷᱚᱞ ᱾
ᱟᱪᱪᱷᱟ ᱾
ᱚᱱᱟ ᱫᱚ ᱢᱟᱱᱮ ᱵᱷᱮᱜᱟᱨ ᱡᱟᱭᱜᱟ ᱨᱮ ᱢᱮᱱᱟᱜᱼᱟ ᱟᱨᱠᱤ ᱚᱱᱟ ᱤᱭᱟᱹ ᱨᱮᱫᱚ ᱵᱟᱹᱱᱩᱜ ᱟᱹᱱᱤᱡ ᱾
ᱟᱨ ᱛᱟᱦᱚᱞᱮ ᱟᱵᱤᱱ ᱫᱚ ᱚᱱᱟ ᱠᱚᱨᱮ ᱫᱚᱵᱤᱱ
ᱛᱟᱯᱚᱨᱮ ᱠᱷᱤᱪᱤᱝ ᱴᱮᱢᱯᱮᱞ ᱢᱮᱱᱟᱜᱼᱟ ᱾ ᱪᱮᱫ ᱵᱚᱭᱦᱟ?
ᱟᱪᱪᱷᱟ ᱾ ᱞᱟᱹᱭᱮᱜ ᱟᱞᱤᱧ ᱟᱵᱮᱱ ᱫᱚ ᱚᱱᱟ ᱠᱚᱨᱮ ᱛᱟᱦᱚᱞᱮ ᱵᱮᱱ ᱪᱟᱞᱟᱣ ᱟᱠᱟᱱ ᱜᱮᱭᱟ ᱧᱮᱞ?
ᱦᱮᱸ ᱵᱚᱭᱦᱟ ᱟᱹᱞᱤᱧ ᱫᱚ ᱜᱚᱴᱟ ᱡᱟᱦᱟᱸ ᱱᱚᱣᱟ ᱡᱚᱨᱚᱱᱫᱟ ᱚᱣᱟᱴᱟᱨ ᱯᱷᱚᱞ ᱢᱮᱱᱟᱜᱼᱟ ᱱᱚᱣᱟ ᱫᱚ ᱢᱚᱱᱥᱩᱱ ᱢᱚᱱᱥᱩᱱ ᱞᱟᱹᱜᱤᱫ ᱴᱷᱤᱠ ᱜᱚᱫᱚᱜᱼᱟ ᱾
ᱟᱪᱪᱷᱟ, ᱦᱳᱭ ᱦᱳᱭ ᱾
ᱫᱮᱵᱽᱠᱩᱱᱰ ᱚᱣᱟᱴᱟᱨ ᱯᱷᱚᱞ ᱢᱮᱱᱟᱜᱼᱟ, ᱛᱟᱯᱚᱨᱮ ᱠᱤᱪᱩᱜᱩᱥᱨᱤ ᱴᱮᱢᱯᱮᱞ ᱢᱮᱱᱟᱜᱼᱟ ᱾
ᱦᱳᱭ ᱦᱳᱭ ᱾
ᱨᱟᱢ ᱛᱤᱨᱛᱷᱚ ᱨᱮ ᱟᱹᱰᱤ ᱜᱟᱱ ᱢᱟᱱᱮ ᱚᱸᱰᱮ ᱨᱟᱢ ᱛᱤᱨᱛᱷᱚ ᱨᱮ ᱡᱟᱦᱟ ᱚᱸᱰᱮ ᱫᱚ ᱟᱹᱵᱤᱱ ᱟᱹᱰᱤ ᱴᱷᱮᱱ ᱮᱸ ᱪᱮᱫ ᱠᱚ ᱞᱟᱹᱭᱟ ᱚᱱᱟ ᱟᱸ ᱠᱨᱳᱠᱳᱰᱟᱭᱤᱞ ᱠᱚ ᱚᱸᱰᱮ ᱢᱮᱱᱟᱜ ᱠᱚᱣᱟ ᱟᱹᱰᱤ ᱜᱟᱱ ᱾
ᱟᱪᱪᱷᱟ ᱚᱸᱰᱮ ᱫᱚ ᱢᱟᱱᱮ ᱫᱚᱦᱚ ᱠᱟᱫ ᱠᱚᱣᱟ ᱠᱚ?
ᱦᱮᱸ ᱦᱮᱸ ᱮᱠᱫᱚᱢ ᱮᱠᱫᱚᱢ ᱟᱹᱰᱤ ᱜᱟᱱ ᱠᱚ ᱫᱚᱦᱚ ᱠᱟᱜ ᱠᱚ ᱛᱟ ᱠᱚᱣᱟᱜ ᱵᱤᱞᱤ ᱚᱱᱟ
ᱦᱳᱭ ᱦᱳᱭ᱾
ᱠᱚ ᱫᱚᱦᱚ ᱠᱟᱜᱼᱟ ᱠᱚ, ᱢᱤᱫᱴᱮᱱ ᱰᱟᱵᱟᱨᱮ ᱚᱸᱰᱮ ᱢᱮᱱᱟᱜᱼᱟ ᱟᱹᱰᱤ ᱠᱤᱪᱷᱩ ᱡᱮ ᱞᱮᱠᱟ ᱡᱚᱠᱷᱚᱱ ᱚᱱᱟ ᱵᱟᱵᱟ ᱠᱚ ᱜᱤᱫᱽᱨᱟᱹ ᱟᱠᱚ ᱾ ᱚᱸᱰᱮ ᱚᱱᱠᱚ ᱚᱸᱰᱮ ᱠᱷᱚᱱ ᱚᱰᱚᱠ ᱠᱟᱛᱮᱜ ᱟᱨᱦᱚᱸ ᱮᱴᱟᱜ ᱡᱟᱭᱜᱟ ᱨᱮᱠᱚ ᱫᱚᱦᱚᱭᱟᱠᱚ ᱟᱹᱵᱤᱱ ᱡᱚᱠᱷᱚᱱ ᱧᱮᱞᱟᱵᱤᱱ ᱟᱹᱵᱤᱱ ᱟᱪᱚᱢ ᱵᱤᱛᱟᱹᱨ ᱱᱚᱝᱠᱟ ᱦᱚᱸ ᱡᱟᱭᱜᱟ ᱢᱮᱱᱟᱜᱼᱟ ᱱᱚᱝᱠᱟ ᱦᱚᱸ ᱡᱤᱱᱤᱥ ᱦᱩᱭᱩᱜ ᱠᱟᱱᱟ ᱢᱤᱫᱴᱤᱡ ᱟᱹᱰᱤᱵᱤᱱ ᱟᱹᱰᱤᱵᱤᱱ ᱨᱟᱹᱥᱠᱟᱹ ᱵᱤᱱ ᱵᱩᱡᱷᱟᱹᱣᱟ ᱟᱹᱵᱤᱱ ᱾ ᱛᱟᱯᱚᱨᱮ ᱟᱨᱦᱚᱸ ᱟᱞᱮ ᱚᱸᱰᱮ ᱥᱩᱨ ᱨᱮᱜᱮ ᱢᱮᱱᱟᱜᱼᱟ ᱡᱚᱜᱚᱱᱱᱟᱛᱷ ᱴᱮᱢᱯᱮᱞ ᱾ ᱵᱷᱤᱢᱠᱩᱸᱰ ᱢᱮᱱᱟᱜᱼᱟ, ᱵᱷᱤᱢᱠᱩᱸᱰ ᱱᱚᱣᱟ ᱫᱚ ᱟᱹᱰᱤ ᱢᱚᱦᱟᱵᱟᱨᱚᱛ ᱡᱚᱠᱷᱚᱱ ᱦᱩᱭᱞᱱᱟ ᱛᱚᱠᱷᱚᱱ ᱛᱚᱠᱷᱚᱱ ᱩᱱ ᱡᱚᱠᱷᱚᱱ ᱚᱸᱰᱮ ᱢᱚᱦᱟᱵᱟᱨᱚᱛ ᱦᱩᱭᱞᱱ ᱯᱚᱨᱮ ᱚᱸᱰᱮ ᱢᱤᱫᱴᱤᱡ ᱮᱸ ᱡᱟᱦᱟᱸ ᱚᱱᱟᱜ ᱢᱤᱫᱴᱤᱡ ᱯᱩᱞ ᱢᱮᱱᱟᱜᱼᱟ, ᱢᱤᱫᱴᱤᱡ ᱱᱮᱪᱩᱨᱟᱞ ᱢᱟᱱᱮ ᱚᱱᱟ ᱛᱚ ᱯᱨᱚᱠᱩᱛᱤ
ᱯᱨᱚᱛᱤᱫᱤᱱ ᱚᱱᱟ ᱫᱚ ᱤᱭᱟᱹ ᱱᱮᱪᱟᱨᱮᱞ ᱢᱟᱱᱮ ᱟᱡ ᱛᱮᱜᱮ ᱫᱟᱜ ᱫᱚ ᱡᱚᱨᱚᱜᱼᱟ ᱦᱮᱸ ᱵᱟᱝ?
ᱦᱮᱸ ᱦᱮᱸ ᱦᱮᱸ᱾ ᱟᱨ ᱱᱚᱸᱰᱮ ᱡᱟᱦᱟᱸ ᱢᱤᱫᱴᱮᱱ ᱢᱮᱱᱟᱜᱼᱟ ᱯᱩᱞ ᱚᱱᱟ ᱯᱩᱞ ᱩᱯᱟᱹᱞ ᱞᱮᱱᱟᱭ ᱟᱨᱠᱤ ᱩᱱᱤ ᱡᱟᱦᱟᱸᱭ ᱨᱟᱢ ᱨᱟᱢ ᱛᱟᱦᱮᱸ ᱠᱟᱱᱟᱭ ᱾ ᱚᱱᱟ ᱠᱚ ᱢᱮᱱᱟᱜᱼᱟ ᱵᱚᱭᱦᱟ ᱾
ᱟᱪᱪᱷᱟ, ᱟᱞᱮ ᱥᱮᱱ ᱫᱚ ᱚᱱᱠᱟ ᱫᱟᱬᱟ ᱡᱟᱭᱜᱟ ᱞᱟᱹᱭ ᱛᱮᱫᱚ ᱚᱱᱠᱟ ᱦᱳᱭ ᱟᱞᱮᱥᱮᱱ ᱱᱚᱝᱠᱟ ᱫᱟᱬᱟᱱ ᱡᱟᱭᱜᱟ ᱞᱟᱹᱭ ᱛᱮᱫᱚ ᱥᱩᱥᱩᱱᱤᱭᱟᱹ ᱯᱟᱦᱟᱲ ᱵᱮᱱ ᱟᱸᱡᱚᱢ ᱠᱟᱜᱼᱟ?
ᱦᱮᱸ ᱵᱚᱭᱟ ᱦᱮᱸ ᱥᱩᱥᱱᱤ ᱯᱟᱦᱟᱲ ᱮᱫᱚᱢ᱾
ᱦᱳᱭ ᱚᱱᱟ ᱥᱩᱥᱩᱱᱤᱭᱟᱹ ᱯᱟᱦᱟᱲ ᱚᱱᱟ ᱠᱚᱨᱮ
ᱫᱚ ᱵᱟᱭ ᱪᱟᱞᱟᱜᱼᱟ ᱪᱟᱞᱟᱣ ᱫᱚ ᱵᱟᱝ ᱦᱩᱭᱩᱜ ᱠᱟᱱᱟ ᱡᱟᱦᱟᱸ ᱛᱤᱥ ᱢᱟᱱᱮ ᱪᱟᱞᱟᱣ ᱦᱩᱭᱩᱜᱼᱟ ᱟᱵᱤᱱ ᱥᱟᱛᱮ
ᱦᱳᱭ ᱦᱳᱭ ᱮᱠᱫᱚᱢ ᱮᱠᱫᱚᱢ ᱠᱷᱚᱵᱚᱨ ᱵᱮᱱ ᱮᱢᱟ ᱦᱤᱡᱩᱜ ᱠᱷᱟᱱ᱾ ᱟᱹᱞᱤᱧ ᱱᱚᱛᱮ ᱨᱮᱜᱮ ᱦᱮᱸᱱᱟᱜ ᱞᱤᱧᱟ᱾
ᱪᱮᱫ ᱠᱚ ᱥᱩᱚᱢᱚᱭ ᱚᱱᱟ ᱠᱟᱹᱴᱤᱡ ᱞᱟᱹᱭ ᱧᱚᱜ ᱠᱷᱟᱱ, ᱞᱟᱹᱭ ᱧᱚᱜ
ᱥᱩᱥᱩᱱᱤᱭᱟᱹ ᱯᱟᱦᱟᱲ ᱨᱮᱫᱚ ᱚᱝᱠᱟ ᱫᱚ ᱥᱮᱫᱟᱭ ᱢᱤᱫᱴᱟᱝ ᱨᱟᱡᱟ ᱛᱟᱦᱮᱱ ᱠᱟᱱ ᱛᱟᱦᱮᱱᱟᱭ
ᱮᱠᱫᱚᱢ ᱮᱠᱫᱚᱢ᱾
ᱩᱱᱤ ᱨᱟᱡᱟ ᱩᱱᱤ ᱨᱟᱡᱟᱭᱤᱡ ᱢᱤᱫᱴᱟᱝ ᱫᱷᱤᱨᱤ ᱮᱭᱮᱭ ᱚᱞᱦᱚᱴᱩ ᱞᱮᱜᱼᱟᱭ᱾
ᱮᱠᱫᱚᱢ᱾
ᱦᱳᱭ ᱟᱫᱚ ᱩᱱᱤᱜᱮ ᱚᱱᱟ ᱠᱚᱜᱮ ᱱᱤᱛᱚᱜ ᱥᱤᱞᱟᱤᱯᱤ ᱞᱮᱠᱟᱛᱮ ᱩᱱᱤ ᱨᱟᱡᱟ ᱫᱚ ᱪᱫᱨ ᱜᱳᱨ ᱢᱳᱦᱚᱱ ᱧᱩᱛᱩᱢ ᱛᱟᱦᱮᱸ ᱠᱟᱱ ᱛᱟᱭᱟ᱾ ᱟᱫᱚ ᱚᱱᱟ ᱦᱚᱸ ᱢᱤᱫᱴᱟᱝ ᱧᱩᱢᱟᱱᱟᱜ ᱠᱟᱱᱟ ᱚᱱᱟ ᱡᱟᱦᱟᱸ ᱚᱞ ᱦᱚᱴᱚ ᱞᱮᱜ ᱟᱭ ᱚᱱᱟ ᱱᱤᱛᱚᱜ ᱦᱚᱸ ᱦᱮᱱᱟᱜ ᱜᱮᱭᱟ᱾
ᱦᱮᱸ ᱦᱮᱸ ᱦᱮᱸ ᱦᱮᱸ ᱦᱮᱸ ᱵᱚᱭᱦᱟ᱾
ᱦᱳᱭ ᱚᱱᱟ ᱥᱟᱶᱛᱮ ᱡᱚᱨᱚᱜᱼᱟ, ᱢᱟᱱᱮ ᱚᱱᱟ ᱦᱚᱸ ᱱᱤᱡᱮ ᱨᱮ ᱡᱚᱨᱚᱜ ᱛᱟᱦᱮᱸᱱᱟ᱾
ᱟᱪᱪᱷᱟ ᱱᱮᱪᱚᱨᱟᱞᱤ ᱚᱳᱣᱟᱴᱟᱨ ᱯᱷᱚᱞ ᱢᱟᱱᱮ ᱢᱮᱱᱟᱜᱼᱟ ᱚᱸᱰᱮ᱾ ᱟᱪᱪᱷᱟ ᱟᱪᱪᱷᱟ ᱟᱪᱪᱷᱟ ᱦᱮᱸ᱾
ᱚᱱᱟ ᱛᱮ ᱚᱝᱠᱟ ᱟᱹᱰᱤ ᱞᱮᱠᱟᱱᱟᱜ ᱫᱚᱠᱟᱱ ᱠᱚ ᱦᱮᱱᱟᱜᱼᱟ᱾
ᱟᱪᱪᱷᱟ ᱟᱪᱪᱷᱟ᱾
ᱦᱳᱭ ᱚᱱᱟ, ᱫᱚᱠᱟᱱ ᱡᱮᱞᱮᱠᱟ ᱚᱝᱠᱟ ᱡᱷᱚᱛᱚ ᱞᱮᱠᱟᱱᱟᱜ ᱤᱭᱟᱹ ᱜᱮ ᱧᱟᱢᱚᱜᱼᱟ ᱫᱷᱤᱨᱤ ᱨᱮᱱᱟᱜ ᱢᱩᱨᱛᱤ ᱠᱚᱠᱚ ᱵᱮᱱᱟᱣ ᱠᱚᱣᱟ,
ᱦᱮᱸ ᱦᱮᱸ ᱵᱚᱭᱦᱟ ᱦᱮᱸ ᱦᱮᱸ᱾
ᱫᱷᱤᱨᱤ ᱨᱮᱱ ᱱᱚᱝᱠᱟ ᱟᱹᱰᱤ ᱢᱟᱨᱟᱝ ᱢᱟᱨᱟᱝ ᱢᱩᱨᱛᱤ ᱠᱚᱠᱚ ᱵᱮᱱᱟᱣ ᱠᱚ ᱜᱮᱭᱟ᱾
ᱦᱮᱸ ᱦᱮᱸ, ᱦᱮᱸ ᱦᱮᱸ ᱦᱮᱸ᱾ ᱟᱨ ᱚᱱᱠᱟᱱᱟᱜ ᱢᱟᱱᱮ ᱚᱸᱰᱮ ᱪᱮᱜ ᱦᱩᱭᱩᱜ ᱜᱮᱭᱟ ᱚᱱᱠᱟ, ᱮᱸ ᱤᱭᱟᱹ ᱞᱮᱠᱟᱱᱟᱜ ᱵᱟᱝ ᱦᱩᱭᱩᱜ ᱜᱮᱭᱟ ᱢᱮᱞᱟ?
ᱚ ᱢᱮᱞᱟ ᱠᱚ ᱦᱮᱸ ᱚᱱᱟ ᱦᱩᱭᱩᱜᱼᱟ ᱚᱝᱠᱟ, ᱯᱷᱮᱵᱩᱣᱟᱨᱤ, ᱢᱟᱨᱪ ᱚᱱᱮ ᱢᱟᱥ ᱨᱮᱱ ᱢᱤᱫᱴᱟᱝ ᱢᱮᱞᱟ ᱦᱳᱭᱳᱜ ᱛᱟᱦᱮᱸᱱᱟ, ᱦᱳᱭ ᱚᱱᱟ ᱢᱟᱨᱪ ᱯᱳᱭᱞᱳ ᱥᱮᱱ ᱛᱟᱨ ᱵᱟ ᱢᱩᱪᱟᱹᱫ ᱥᱮᱱ ᱚᱝᱠᱟ ᱦᱩᱭᱩᱜ ᱛᱟᱦᱮᱸᱱ ᱢᱮᱞᱟ᱾
ᱦᱮᱸ ᱦᱮᱸ ᱦᱮᱸ ᱦᱮᱸ᱾
ᱦᱳᱭ ᱟᱨ ᱟᱵᱚ ᱥᱟᱱᱛᱟᱲᱟᱜ ᱦᱚᱸ ᱱᱤᱛᱚᱜ ᱫᱚ, ᱠᱤᱪᱷᱩ ᱫᱤᱱ ᱞᱟᱦᱟ ᱠᱷᱚᱱᱟᱜ ᱢᱟᱨᱟᱝ ᱵᱩᱨᱩ ᱯᱩᱡᱟᱹ ᱦᱩᱭᱩᱜ ᱠᱟᱱᱟ᱾ ᱚᱱᱟ ᱥᱩ, ᱥᱩᱥᱩᱱᱤᱭᱟ ᱚᱱᱟ ᱤᱨᱤᱭᱟᱹ ᱨᱮᱜᱮ ᱢᱟᱱᱮ ᱵᱩᱨᱩ ᱤᱭᱟᱹ ᱨᱮᱜᱮ᱾
ᱦᱮᱸ ᱦᱮᱸ, ᱮᱠᱫᱚᱢ ᱮᱠᱫᱚᱢ᱾
ᱦᱳᱭ ᱯᱩᱱ ᱢᱚᱬᱮ ᱥᱮᱨᱢᱟ ᱦᱩᱭᱩᱜ ᱠᱟᱱᱟ᱾
ᱟᱪᱪᱷᱟ ᱦᱮᱸ ᱦᱮᱸ᱾
ᱚᱱᱟ ᱦᱚᱸ ᱚᱱᱠᱟ, ᱚᱱᱟ ᱫᱚ ᱥᱚᱨᱦᱟᱭ ᱵᱚᱸᱜᱟ ᱨᱮ ᱦᱩᱭᱩᱜ ᱛᱟᱦᱮᱸᱱᱟ,
ᱦᱮᱸ ᱦᱮᱸ᱾
ᱚᱱᱟ ᱠᱚ ᱧᱮᱞ
ᱟᱪᱪᱷᱟ ᱟᱪᱪᱷᱟ ᱟᱪᱪᱷᱟ ᱾
ᱦᱳᱭ ᱦᱳᱭ ᱚᱸᱰᱮ ᱦᱚᱸ ᱟᱵᱚᱱᱟᱜ ᱚᱸᱰᱮ ᱥᱟᱱᱛᱟᱲ ᱚᱱᱟ, ᱡᱚᱠᱷᱚᱱ ᱟᱵᱚᱣᱟᱜ ᱚᱱᱟ
ᱦᱮᱸ ᱦᱮᱸ ᱦᱮᱸ᱾
ᱵᱚᱸᱜᱟ ᱦᱩᱭᱩᱜ ᱫᱚ ᱛᱚᱠᱷᱚᱱ, ᱟᱹᱰᱤ ᱜᱟᱱ ᱟᱵᱚ ᱨᱮᱱ ᱥᱟᱱᱛᱟᱲ ᱠᱚᱠᱚ ᱥᱮᱴᱮᱨᱚᱜᱼᱟ᱾ ᱠᱟᱱᱟ ᱛᱟᱵᱚᱱᱟ᱾
ᱟᱪᱪᱷᱟ ᱟᱪᱪᱷᱟ ᱢᱟᱱᱮ ᱮᱴᱟᱜ ᱮᱴᱟᱜ ᱫᱤᱥᱚᱢ ᱠᱷᱚᱱᱟᱜ ᱠᱚ ᱥᱮᱴᱮᱨᱚᱜᱼᱟ ᱟᱨ
ᱦᱳᱭ ᱦᱳᱭ, ᱢᱟᱱᱮ ᱱᱤᱛᱚᱜ ᱫᱚ ᱟᱹᱰᱤ ᱫᱤᱱ ᱵᱟᱝ ᱦᱳᱭ ᱠᱟᱱᱟ ᱢᱟᱱᱮ ᱱᱤᱛᱚᱜ ᱫᱚ ᱚᱝᱠᱟ ᱟᱹᱰᱤ ᱤᱭᱟᱹ ᱠᱷᱚᱱᱟᱜ ᱫᱚ ᱵᱟᱠᱚ ᱦᱤᱡᱩᱜ ᱠᱟᱱᱟ,
ᱦᱮᱸ ᱦᱮᱸ ᱦᱮᱸ ᱦᱮᱸ, ᱮᱠᱫᱚᱢ ᱮᱠᱫᱚᱢ ᱟᱪᱪᱷᱟ᱾
ᱦᱚᱭ᱾
ᱢᱟᱱᱮ ᱪᱮᱫ ᱞᱮᱠᱟ ᱚᱸᱰᱮ ᱮᱸᱻ ᱪᱮᱫ ᱞᱮᱠᱟ ᱚᱱᱟ ᱯᱟᱦᱟᱲ ᱫᱚ ᱢᱟᱱᱮ ᱪᱮᱫ ᱟᱹᱰᱤ ᱩᱥᱩᱞ ᱜᱮᱭᱟ ᱥᱮ
ᱵᱟᱝ ᱚᱝᱠᱟ ᱟᱹ ᱰᱤ ᱫᱚ ᱵᱟᱝ ᱩᱥᱩᱞᱟ ᱚᱝᱠᱟ ᱪᱟᱨᱥᱚ ᱛᱤᱱᱟᱹᱜ, ᱤᱭᱟᱹ ᱢᱮᱱᱟᱜᱼᱟ᱾
ᱪᱟᱨᱥᱚ, ᱪᱟᱨᱥᱚ ᱢᱤᱴᱟᱨ ᱜᱟᱱ ᱦᱩᱭᱩᱜᱼᱟ?
ᱦᱳᱭ ᱦᱳᱭ᱾
ᱟᱪᱪᱷᱟ ᱟᱪᱪᱷᱟ ᱟᱪᱪᱷᱟ, ᱛᱟᱦᱚᱞᱮ ᱠᱷᱟᱱ ᱢᱟ ᱠᱟᱹᱴᱤᱡ ᱩᱥᱩᱞ ᱧᱚᱜ ᱜᱮ ᱪᱟᱨᱥᱚ ᱢᱤᱴᱟᱨ, ᱦᱚᱸ ᱩᱱᱟᱹᱜ ᱫᱚ ᱠᱚᱢ ᱫᱚ ᱵᱟᱝ ᱠᱟᱱᱟ ᱪᱟᱨᱥᱚ ᱯᱟᱸᱪᱥᱚ ᱢᱤᱴᱟᱨ ᱫᱚᱼᱼ ᱦᱩᱸ ᱟᱪᱪᱷᱟ ᱟᱪᱪᱷᱟ ᱛᱟᱦᱞᱮ ᱟᱵᱤᱱ ᱚᱱᱛᱮ ᱜᱚᱴᱟ ᱵᱤᱱ ᱚᱱᱟ ᱛᱟᱦᱚᱞᱮ ᱤᱭᱟᱹ ᱴᱷᱤᱠ ᱟᱠᱟᱫᱟ
ᱟᱞᱮ ᱫᱚ ᱜᱚᱴᱟ ᱜᱮ ᱞᱤᱧ ᱧᱮᱞ ᱟᱠᱟᱫᱼᱟ ᱟᱫᱚ ᱢᱟᱱᱮᱼᱼ ᱥᱟᱢᱟᱝ ᱫᱷᱟᱨᱮ ᱡᱟᱦᱟᱸ ᱥᱩᱥᱩᱱᱤᱭᱟᱹ ᱵᱩᱨᱩ ᱨᱮᱱᱟᱜ ᱥᱟᱢᱟᱝ ᱫᱷᱟᱨᱮ ᱢᱤᱫ ᱴᱟᱱ ᱡᱚᱨᱚᱜᱼᱟ ᱟᱨᱚ ᱚᱱᱟ ᱨᱮᱱᱟᱜ ᱛᱟᱭᱚᱢ ᱛᱟᱭᱚᱢ ᱫᱷᱟᱨᱮ ᱟᱨᱚ ᱢᱤᱫᱴᱷᱮᱱ ᱫᱟᱜ ᱡᱚᱨᱚᱜᱼᱟ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱨ ᱚᱸᱰᱮ ᱪᱮᱫ ᱞᱮᱠᱟ ᱢᱟᱱᱮᱼᱼ ᱟᱹᱞᱤᱧ ᱡᱩᱫᱤ ᱟᱵᱤᱱ ᱥᱮᱱ ᱠᱚᱱᱴᱟᱠᱴ ᱞᱤᱧ ᱫᱚᱦᱚ ᱠᱟᱜᱼᱟ ᱪᱮᱫ ᱞᱮᱠᱟ ᱚᱸᱰᱮ ᱫᱟᱬᱟ ᱢᱟᱱᱮ ᱫᱟᱬᱟ ᱫᱟᱬᱟᱭ ᱟᱞᱤᱧ ᱛᱚ
ᱦᱳᱭ ᱦᱳᱭ ᱥᱟᱨᱟ ᱜᱷᱟᱲᱤ ᱚᱱᱟ ᱫᱚ ᱟᱵᱮᱱ ᱫᱚ ᱠᱚᱱᱴᱟᱠᱴ ᱫᱚᱦᱚᱭ ᱵᱤᱱ ᱥᱮᱼᱼ
ᱤᱧᱟᱹᱜ ᱢᱟᱱᱮ ᱟᱹᱰᱤ ᱫᱟᱸᱬᱟ ᱨᱮᱱᱟᱜ ᱤᱪᱪᱷᱟᱹ ᱢᱮᱱᱟᱜᱼᱟ ᱡᱩᱫᱤ ᱢᱟᱱᱮ ᱱᱚᱣᱟ ᱱᱚᱣᱟ ᱞᱟᱭᱤᱯᱷ ᱨᱮᱼᱼ ᱤᱧ ᱡᱟᱦᱟᱱᱟᱜ ᱵᱟᱹᱧ ᱪᱤᱠᱟᱹᱭ ᱜᱮᱭᱟᱹᱧ ᱪᱤᱠᱟᱹᱭ ᱜᱮᱭᱟᱹᱧ ᱠᱤᱱᱛᱩ ᱤᱧ ᱫᱚᱼᱼ ᱫᱟᱬᱟ ᱫᱚ ᱠᱤᱱᱛᱩ ᱤᱧᱟᱹᱜ ᱫᱚ ᱢᱤᱫᱴᱤᱡ ᱚᱱᱟ ᱯᱮᱥᱮᱱ ᱠᱟᱱᱟ ᱟᱨᱠᱤ
ᱦᱳᱭ ᱦᱳᱭ ᱚᱱᱟ ᱫᱚ ᱫᱚᱨᱠᱟᱨ ᱜᱮᱭᱟ ᱡᱟᱭᱜᱟ ᱢᱤᱫᱴᱟᱝ ᱱᱟᱣᱟ ᱱᱟᱣᱟ ᱡᱟᱭᱜᱟ ᱧᱮᱞ ᱨᱮᱱᱟᱜ
ᱦᱮᱸ ᱦᱮᱸ ᱮᱠᱫᱚᱢ ᱮᱠᱫᱚᱢ
ᱦᱳᱭ
ᱚᱱᱟ ᱤᱧᱟᱹᱜ ᱚᱱᱟ ᱡᱮᱦᱮᱛᱩ ᱯᱮᱥᱮᱱ ᱠᱟᱱᱟ ᱤᱧᱼᱼ ᱤᱧ ᱚᱱᱟ ᱫᱚ ᱦᱩᱰᱤᱧ ᱠᱷᱚᱱᱟᱜ ᱜᱮ ᱢᱮᱱᱟᱜ ᱛᱤᱧᱟᱹ ᱟᱨᱠᱤ
ᱟᱪᱪᱷᱟ ᱮᱠᱫᱚᱢ ᱮᱠᱫᱚᱢ ᱦᱳᱭᱛᱚ ᱢᱟ ᱛᱚᱞᱮ ᱜᱚᱢᱠᱮ ᱛᱮᱦᱮᱧ ᱫᱚ ᱱᱚᱝᱠᱟ ᱜᱮᱞᱟᱝ ᱠᱟᱛᱷᱟ
ᱴᱷᱤᱠ ᱜᱮᱭᱟ ᱵᱚᱭᱦᱟ ᱴᱷᱤᱠ ᱜᱮᱭᱟ ᱤᱱᱠᱟᱹ ᱜᱮ ᱡᱚᱦᱟᱨ ᱜᱮ ᱟᱵᱤᱱ ᱵᱮᱥ ᱜᱮ ᱵᱮᱥ ᱨᱮᱜᱮ ᱛᱟᱦᱮᱱ ᱵᱤᱱ
ᱦᱳᱭ ᱦᱳᱭ
ᱴᱷᱤᱠ ᱜᱮᱭᱟ ᱢᱟ